ᱦᱮᱞᱳ,
ᱦᱮᱸ ᱜᱚᱝᱠᱮ ᱡᱚᱦᱟᱨ ᱜᱮ᱾
ᱦᱳᱭ, ᱡᱚᱦᱟᱨ ᱜᱮ᱾
ᱦᱳᱭ ᱟᱹᱞᱤᱧᱟᱜ ᱨᱚᱲ ᱠᱚ, ᱢᱚᱡᱽ ᱥᱟᱦᱤᱸᱡ ᱵᱤᱱ ᱟᱸᱡᱚᱢ ᱧᱟᱢᱮᱫ ᱛᱟᱹᱞᱤᱧᱟ?
ᱦᱳᱭ ᱟᱹᱰᱤ ᱟᱵᱤᱱᱟᱜ ᱨᱚᱲ ᱵᱚᱨᱛᱚᱢᱟᱱ ᱦᱟᱹᱵᱤᱡ ᱫᱚ, ᱟᱹᱰᱤ ᱱᱟᱭ ᱱᱟᱯᱟᱭ ᱜᱮ ᱟᱸᱡᱚᱢᱚᱜ ᱠᱟᱱᱟ᱾ ᱟᱨ ᱟᱹᱞᱤᱧᱟᱜ ᱨᱚᱲ ᱦᱟᱸᱜ, ᱪᱮᱫ ᱞᱮᱠᱟ ᱵᱮᱱ ᱟᱸᱡᱚᱢᱮᱫ ᱠᱟᱱ ᱛᱟᱹᱞᱤᱧᱟ?
ᱦᱳᱭ ᱟᱹᱞᱤᱧ ᱦᱚᱸ ᱱᱟᱯᱟᱭ ᱥᱟᱺᱦᱤᱡ ᱜᱮ, ᱟᱵᱤᱱᱟᱜ ᱨᱚᱲ ᱫᱚᱞᱤᱧ, ᱟᱸᱡᱚᱢ ᱧᱟᱢᱮᱫ ᱛᱟᱵᱤᱱᱟ᱾
ᱟᱪᱪᱷᱟ, ᱟᱪᱪᱷᱟ ᱛᱚᱵᱮ ᱢᱮᱱᱮᱫ ᱠᱟᱱᱟᱞᱤᱧ, ᱱᱟᱯᱟᱭ ᱜᱮᱭᱟᱵᱮᱱ ᱛᱚ?
ᱦᱳᱭ ᱜᱚᱝᱠᱮ ᱟᱹᱞᱤᱧ ᱦᱚᱸ, ᱱᱟᱯᱟᱭ ᱜᱮ ᱢᱮᱱᱟᱜ ᱠᱟᱜ ᱞᱤᱧᱟᱹ᱾ ᱟᱹᱵᱤᱱ ᱜᱮ ᱪᱮᱫ ᱞᱮᱠᱟ ᱢᱮᱱᱟᱜ ᱠᱟᱜ ᱵᱤᱱᱟ?
ᱦᱳᱭ ᱟᱹᱞᱤᱧ ᱦᱚᱸ, ᱛᱟᱣ ᱱᱤᱛ ᱫᱷᱟᱹᱨᱤᱡ ᱛᱮᱫᱚ, ᱡᱤᱣᱤ ᱡᱟᱹᱛᱤ ᱠᱚᱦᱚᱸ ᱱᱟᱯᱟᱭ ᱜᱮ, ᱢᱮᱱᱟᱜ ᱵᱟᱲᱟ ᱠᱟᱜ ᱞᱤᱧᱟᱹ, ᱟᱨ- ᱡᱚᱛᱚ ᱦᱚᱲ ᱚᱲᱟᱜ ᱠᱚᱨᱮᱱ ᱦᱚᱲ ᱦᱚᱸ, ᱡᱚᱛᱚ ᱦᱚᱲ ᱜᱮᱞᱮ ᱱᱟᱯᱟᱭ ᱜᱮᱭᱟ, ᱟᱨ ᱱᱚᱝᱠᱟ ᱜᱮ ᱡᱟ ᱡᱚᱛᱚ ᱡᱮᱢᱚᱱ ᱵᱚᱱ ᱟᱸᱥᱚᱜᱼᱟ, ᱪᱟᱸᱫᱳ ᱵᱟᱵᱟ ᱟᱜ ᱫᱟᱭᱟᱛᱮ, ᱡᱚᱛᱚ ᱡᱮᱢᱚᱱ ᱥᱩᱠ ᱟᱨ ᱥᱟᱱᱛᱤ
ᱦᱳᱭ ᱜᱚᱢᱠᱮ ᱦᱳᱭ᱾
ᱛᱚᱵᱮ ᱪᱮᱫ ᱵᱮᱱ ᱪᱮᱠᱟ, ᱵᱟᱲᱟᱭ ᱠᱟᱱᱟ ᱱᱤᱛᱚᱜ ᱫᱚ?
ᱪᱤᱠᱟᱹ ᱫᱚ ᱪᱤᱠᱟ ᱵᱟᱞᱤᱧ ᱪᱤᱠᱟᱹᱭ ᱫᱟ, ᱠᱷᱮᱛ ᱥᱮᱫ ᱞᱤᱧ ᱪᱟᱞᱟᱣ ᱞᱮᱱ ᱛᱟᱦᱮᱸᱱᱟ, ᱱᱚᱜᱼᱚᱭ ᱟᱲᱮ ᱞᱟᱜ ᱠᱚ ᱟᱲᱮ ᱞᱟᱜ ᱠᱚ᱾ ᱦᱳᱭ ᱵᱟᱲᱟ ᱠᱟᱛᱮᱜ ᱱᱚᱜ ᱚᱭ ᱞᱤᱧ ᱦᱮᱡ ᱱᱟ, ᱛᱩᱯᱩ ᱥᱟᱯᱷᱟ ᱠᱟᱛᱮ ᱡᱚᱢ ᱵᱟᱲᱟ ᱠᱟᱛᱮ, ᱱᱚᱜ ᱚᱭ ᱱᱤᱛᱚᱜ ᱫᱚᱞᱤᱧ ᱫᱩᱲᱩᱵ ᱠᱟᱱᱟ᱾
ᱟᱪᱪᱷᱟ ᱟᱪᱪᱷᱟ
ᱟᱨ ᱢᱤᱫ ᱜᱷᱟᱹᱲᱤᱡ ᱠᱟᱛᱮᱜ ᱦᱟᱸᱜ, ᱟᱫᱚ ᱠᱷᱮᱞᱳᱰ ᱞᱤᱧ ᱪᱟᱞᱟᱜᱼᱟ ᱦᱟᱸᱜ᱾
ᱴᱷᱤᱠ, ᱴᱷᱤᱠ ᱛᱚᱵᱮ ᱢᱮᱱᱮᱫ ᱠᱟᱱᱟᱞᱤᱧ, ᱟᱯᱮᱥᱮᱫ ᱫᱚ ᱫᱟᱜ ᱡᱟᱹᱲᱤ ᱫᱚ? ᱢᱟᱱᱮ ᱫᱟᱜ ᱵᱟᱲᱟᱣ ᱠᱟᱜ ᱜᱮᱭᱟᱭ ᱥᱮ, ᱠᱷᱮᱛ ᱠᱚᱨᱮ ᱫᱟᱜ ᱢᱮᱱᱟᱜ ᱵᱟᱲᱟ ᱜᱮᱭᱟ ᱛᱚᱵᱮ?
ᱦᱳᱭ ᱜᱚᱝᱠᱮ ᱱᱚᱛᱮ ᱫᱚ, ᱢᱮᱱ ᱞᱮᱱᱠᱷᱟᱱ ᱫᱚ, ᱟᱹᱰᱤ ᱡᱟᱹᱥᱛᱤ ᱜᱮ ᱫᱟᱜ ᱠᱟᱫ ᱞᱮᱭᱟᱭ, ᱚᱱᱟ ᱠᱷᱮᱛ ᱵᱟᱹᱫᱽ ᱠᱚ ᱡᱚᱛᱚ ᱜᱮ, ᱯᱮᱨᱮᱡ ᱠᱟᱫ ᱛᱟᱞᱮᱭᱟᱭ᱾
ᱟᱫᱚ ᱨᱚᱦᱚᱭ ᱢᱮᱱᱞᱮᱱ ᱠᱷᱟᱱ ᱫᱚ, ᱨᱚᱦᱚᱭ ᱠᱚᱫᱚ ᱠᱷᱮᱛ ᱠᱚᱫᱚ ᱰᱩᱵᱩᱡ ᱜᱮ, ᱢᱮᱱᱟᱜ ᱠᱟᱫ ᱛᱟᱞᱮᱭᱟ ᱛᱚ, ᱫᱟᱜ ᱠᱷᱟᱛᱤᱨ, ᱛᱮ ᱟᱫᱚ ᱨᱚᱦᱚᱭ ᱠᱚᱫᱚ ᱟᱣᱨᱤ ᱞᱮ, ᱮᱛᱚᱦᱚᱵ ᱵᱟᱲᱟ ᱟᱠᱟᱫᱟ ᱦᱩᱸ᱾
ᱦᱳᱭ ᱴᱷᱤᱠ᱾
ᱦᱩᱸ,
ᱮ ᱟᱞᱮ ᱦᱚᱸ ᱡᱮᱞᱮᱠᱟ ᱟᱵᱮᱱ ᱪᱮᱫᱠᱟ, ᱵᱮᱱ ᱞᱟᱹᱭ ᱠᱮᱫᱟ ᱠᱷᱮᱛ ᱠᱚ ᱛᱚ ᱦᱤᱛᱳᱜ ᱰᱩᱵᱩᱡ ᱜᱮ ᱢᱮᱱᱟᱜᱼᱟ, ᱛᱚᱵᱮ ᱚᱱᱟ ᱦᱤᱥᱟᱹᱵ ᱛᱮ ᱵᱩᱡᱷᱟᱹᱜ ᱠᱟᱱᱟ ᱫᱟᱜ ᱫᱚ ᱚᱱᱛᱮ ᱠᱟᱯᱷᱤ ᱜᱮᱛᱚ ᱫᱟᱜ, ᱠᱟᱫᱟ ᱛᱚ ᱡᱮᱦᱳᱠ, ᱛᱚ ᱟᱯᱮ ᱢᱟ ᱚᱛᱮ ᱫᱟᱜ ᱯᱮ, ᱧᱟᱢ ᱠᱮᱫᱟ ᱛᱚ ᱫᱟᱜ ᱢᱮᱱᱟᱜ ᱠᱷᱟᱹᱛᱤᱨ ᱛᱮᱦᱚᱸ, ᱵᱟᱯᱮ ᱨᱚᱦᱚᱭ ᱫᱟᱲᱮ ᱠᱟᱫᱟ ᱛᱚ, ᱛᱚ ᱟᱞᱮ ᱫᱚ ᱦᱟᱸᱜ ᱚᱱᱟ ᱥᱚᱢᱯᱩᱱᱚ ᱩᱞᱴᱟᱹᱣ ᱜᱮ ᱦᱟᱸᱜ ᱞᱮ ᱯᱟᱲᱟᱣ ᱠᱟᱱᱟ, ᱛᱚ ᱟᱞᱮ ᱡᱮᱞᱮᱠᱟ ᱢᱟᱱᱮ ᱫᱟᱜ, ᱵᱟᱝ ᱠᱷᱟᱹᱛᱤᱨ ᱛᱮ ᱦᱟᱸᱜ, ᱢᱟᱱᱮ ᱵᱟᱞᱮ ᱨᱚᱦᱚᱭ ᱫᱟᱲᱮ ᱠᱟᱣᱫᱟ᱾ ᱛᱚ ᱞᱟᱦᱟ ᱡᱮ ᱞᱮᱠ ᱠᱟᱜ ᱢᱤᱫ ᱦᱟᱯᱛᱟ ᱜᱟᱱ ᱛᱟᱭᱚᱢᱮ ᱫᱟᱜ ᱞᱮᱫᱟᱭ ᱛᱚ ᱫᱟᱜ ᱵᱟᱲᱟ ᱠᱟᱛᱮ ᱠᱷᱮᱛ ᱯᱚᱨᱮ ᱠᱟᱯᱷᱤ ᱜᱮ ᱫᱟᱜ ᱡᱚᱢᱟ ᱛᱟᱦᱮᱸ ᱵᱟᱲᱟ ᱞᱮᱱᱟ ᱛᱚ ᱩᱱ ᱥᱚᱢᱚᱭ ᱠᱷᱮᱛ ᱠᱩᱻ ᱞᱮ ᱞᱚᱥᱚᱫ ᱵᱟᱲᱟ ᱠᱮᱫᱟ ᱟᱨ ᱚᱱᱠᱟᱜᱮ ᱢᱟᱱᱮ ᱜᱟᱪᱷᱤ ᱠᱚ ᱦᱚᱸ ᱦᱟᱨᱟ ᱫᱟᱨᱮ ᱵᱟᱲᱟᱣ ᱟᱠᱟᱱ ᱛᱟᱦᱮᱸᱱᱟ
ᱦᱩᱸ
ᱨᱚᱦᱚᱭ ᱵᱟᱲᱟᱣ ᱟᱠᱟᱱ ᱛᱟᱦᱮᱱᱟ ᱟᱫᱚ ᱚᱱᱟ ᱠᱚ ᱛᱩᱫ ᱵᱟᱲᱟ ᱠᱟᱛᱮᱫ ᱛᱟᱭᱱᱚᱢ ᱛᱮ ᱞᱳᱥᱳᱫ ᱵᱟᱲᱟ ᱠᱮᱫᱟᱞᱮ ᱡᱟᱜᱟ ᱡᱟᱜᱟ ᱛᱮ ᱟᱞᱮ ᱞᱮ ᱨᱚᱦᱚᱭ ᱵᱟᱲᱟ ᱠᱮᱫᱟ ᱛᱚᱵᱮ ᱩᱱ ᱦᱤᱞᱳᱜ ᱥᱮ ᱚᱱᱟ ᱛᱟᱭᱚᱢ ᱠᱷᱚᱡ ᱢᱟᱱᱮ ᱚᱠᱟᱴᱟᱜ ᱥᱤᱛᱩᱝ ᱮᱦᱚᱵ ᱞᱮᱱᱟ ᱛᱚᱵᱮ ᱵᱟᱛ ᱯᱮ ᱫᱤᱱ ᱢᱚᱡᱽᱛᱮ ᱥᱤᱛᱩᱝ ᱠᱮᱫᱼᱟ ᱛᱚ ᱥᱤᱛᱩᱝ ᱠᱮᱫ ᱠᱷᱟᱡ ᱫᱚ ᱚᱱᱟ ᱫᱚ ᱟᱫᱚ ᱤᱭᱟᱹᱭ ᱮᱱᱟ ᱟᱨ ᱫᱟᱜ ᱫᱚ ᱮᱱᱛᱮ ᱟᱸᱡᱮᱫ ᱮᱱᱟ ᱟᱸᱡᱮᱫ ᱪᱟᱵᱟᱭᱮᱱ ᱠᱷᱟᱱᱡ ᱫᱚ ᱦᱟᱸᱜ ᱟᱫᱚ ᱚᱱᱮ ᱠᱚ ᱢᱮᱱᱟ ᱛᱤᱱᱟᱹᱜ ᱜᱟᱱ ᱜᱟᱹᱪᱷᱤ ᱠᱚᱞᱮ ᱛᱩᱫ ᱵᱟᱲᱟ ᱟᱠᱟᱫ ᱛᱟᱦᱮᱱᱟ ᱚᱱᱟᱦᱚᱸ ᱮᱱᱛᱮ ᱵᱮᱠᱟᱨ ᱞᱮᱠᱟᱜᱮ ᱮᱱᱛᱮ ᱯᱟᱲᱟᱣ ᱮᱱᱟ ᱟᱫᱚ ᱵᱩᱜᱤ ᱵᱷᱟᱭᱜᱳ ᱟᱞᱮᱭᱟᱜ ᱦᱭᱛᱚ ᱚᱱᱠᱟᱜᱮ ᱢᱟᱱᱮ ᱪᱚᱯᱚᱜ ᱨᱮ ᱡᱟᱭᱜᱟ ᱢᱮᱱᱟᱜ ᱛᱟᱞᱮᱭᱟ
ᱦᱳᱭ
ᱛᱚ ᱚᱸᱰᱮ ᱮᱱᱛᱮ ᱰᱟᱹᱰᱤ ᱫᱟᱜ ᱠᱚ ᱥᱮ ᱦᱟᱱᱛᱮ ᱱᱷᱟᱛᱮ ᱠᱷᱚᱡ ᱢᱤᱫ ᱵᱟᱨ ᱥᱮᱛᱮᱧ ᱠᱟᱛᱮᱜ ᱮᱱᱛᱮ ᱫᱟᱜ ᱮ ᱧᱟᱢᱮᱫ ᱠᱟᱱ ᱛᱟᱦᱮᱱᱟ ᱛᱚ ᱚᱸᱰᱮ ᱞᱮ ᱨᱚᱦᱚᱭ ᱠᱮᱫᱟ ᱛᱚ ᱚᱱᱟ ᱠᱷᱟᱹᱛᱤᱨ ᱛᱮᱞᱮ ᱟᱣᱥᱟᱱ ᱮᱱᱟ ᱟᱨ ᱵᱟᱝ ᱠᱷᱟᱱ ᱫᱚ ᱚᱱᱟ ᱜᱟᱹᱪᱷᱤ ᱦᱚᱸᱛᱚ ᱛᱷᱚᱲᱟ ᱵᱮᱠᱟᱨ ᱠᱚᱜ ᱛᱟᱞᱮᱭᱟ ᱥᱮ ᱵᱟᱹᱲᱤᱡ ᱠᱚᱜ ᱛᱟᱞᱮᱭᱟ ᱟᱨ ᱛᱩᱯᱩ ᱫᱚᱦᱚ ᱞᱮᱠᱷᱟᱡ ᱦᱚᱸ ᱚᱱᱟ ᱫᱚ ᱮᱱᱛᱮᱫ ᱛᱤᱱᱟᱹᱜ ᱫᱤᱱ ᱛᱟᱦᱮᱸ ᱠᱚᱜᱼᱟ ᱵᱚᱞᱮ ᱛᱩᱯᱩ ᱫᱚᱦᱚ ᱠᱟᱛᱮ ᱦᱚᱸ ᱩᱱᱟᱹᱜ ᱫᱤᱱ ᱫᱚ ᱵᱟᱝ ᱛᱟᱦᱮᱸᱱᱟ ᱢᱚᱡᱽ ᱫᱚ
ᱦᱳᱭ
ᱟᱫᱚ ᱚᱱᱮ ᱠᱚ ᱢᱮᱱᱟ ᱫᱟᱜ ᱱᱤᱛᱳᱜ ᱵᱟᱹᱱᱩᱜ ᱚᱠᱟ ᱫᱟᱜ ᱠᱷᱮᱛᱨᱮ ᱛᱚ ᱚᱱᱟ ᱠᱷᱟᱹᱛᱤᱨ ᱛᱮ ᱵᱟᱞᱮ ᱤᱭᱟᱹ ᱫᱟᱲᱮ ᱠᱟᱣᱫᱟ ᱛᱚ ᱟᱫᱚ ᱦᱟᱸᱜ ᱚᱠᱟ ᱠᱚᱛᱮ ᱦᱟᱸᱜ ᱫᱟᱜ ᱟᱞᱮ ᱠᱟᱱᱟ ᱮᱱᱛᱮ ᱵᱟᱰᱟᱭ ᱵᱟᱹᱱᱩᱜᱼᱟ ᱫᱟᱜ ᱦᱚᱸᱭ ᱫᱟᱜ ᱮᱫ ᱠᱟᱱ ᱜᱮᱭᱟ ᱚᱱᱮ ᱠᱚ ᱢᱮᱱᱟ ᱦᱚᱲ ᱞᱚᱦᱚᱫᱚᱜ ᱞᱮᱠᱟ ᱥᱮ ᱚᱛ ᱞᱚᱦᱚᱫᱚᱜ ᱞᱮᱠᱟ ᱛᱚᱵᱮ ᱦᱩᱲᱩ ᱨᱚᱦᱚᱭ ᱞᱮᱠᱟ ᱫᱚ ᱮᱱᱛᱮᱫ ᱚᱛ ᱞᱚᱥᱚᱫ ᱞᱮᱠᱟ ᱫᱚ ᱦᱟᱸᱜ ᱵᱟᱭ ᱫᱟᱫᱟᱜ ᱠᱟᱱᱟ
ᱦᱚᱸ - ᱛᱟᱞᱦᱮ ᱜᱚᱝᱠᱮ ᱟᱯᱮ ᱥᱮᱱ ᱫᱚ ᱚᱜ ᱠᱟ ᱫᱟᱜ ᱠᱚᱨᱮᱱᱟᱜ ᱫᱚ ᱟᱱᱟᱴ ᱠᱚᱫᱚ ᱯᱮ ᱫᱚᱢᱮ ᱯᱮ ᱯᱟᱲᱟᱜ ᱜᱮᱭᱟ ᱛᱟᱦᱮᱞᱮ ᱵᱟᱝ?
ᱦᱳᱭ ᱜᱚᱝᱠᱮ ᱟᱞᱮ ᱫᱚ ᱫᱟᱜ ᱠᱚᱨᱮᱱᱟᱜ ᱫᱚ ᱚᱱᱮ ᱠᱚ ᱢᱮᱱᱟ ᱡᱟᱭᱜᱟ ᱦᱚᱸ ᱛᱷᱚᱲᱟ ᱥᱚᱢᱟᱱ ᱡᱟᱜᱟ ᱫᱚ ᱥᱚᱢᱟᱱ ᱡᱟᱜᱟ ᱠᱟᱱ ᱜᱮᱭᱟ ᱛᱚᱵᱮ ᱜᱟᱰᱟ ᱱᱚ ᱛᱮ ᱥᱩᱨ ᱨᱮ ᱢᱮᱱᱟᱜ ᱛᱮ ᱟᱫᱚ ᱚᱱᱮ ᱠᱚ ᱢᱮᱱᱟ ᱢᱤᱫ ᱦᱤᱥᱟᱹᱵ ᱞᱮᱠᱟᱛᱮ ᱜᱷᱩᱴᱩ ᱡᱟᱜᱟᱦ ᱨᱮᱜᱤ ᱞᱮ ᱯᱟᱲᱟᱣ ᱟᱠᱟᱱᱟ᱾ ᱟᱫᱚ ᱪᱮᱜ ᱠᱚ ᱢᱮᱱᱟ ᱫᱟᱜ ᱵᱟᱲᱟ ᱞᱮᱠᱷᱟᱡ ᱚᱱᱟ ᱫᱚ ᱮᱛᱮ ᱟᱹᱰᱤ ᱩᱥᱟᱹᱨᱟ ᱛᱮᱜᱮ ᱥᱮ ᱟᱹᱰᱤ ᱟᱞᱜᱟ ᱛᱮᱜᱮ ᱚᱱᱟ ᱫᱚ ᱛᱮ ᱤᱭᱟᱹᱜᱼᱟ ᱢᱟᱱᱮ ᱟᱹᱛᱩ ᱪᱟᱞᱟᱣ ᱪᱟᱵᱟᱜᱼᱟ ᱜᱟᱰᱟ ᱥᱮᱫ ᱜᱮ ᱟᱫᱚ ᱢᱤᱫ ᱴᱮᱱ ᱢᱚᱪ ᱟᱞᱮ ᱫᱚ ᱡᱮ ᱞᱮᱠᱟ ᱚᱱᱠᱟ ᱜᱮ ᱫᱟᱜ ᱵᱟᱲᱟ ᱞᱮᱠᱷᱟᱱ ᱢᱟᱱᱮ ᱠᱷᱮᱛ ᱠᱚᱫᱚ ᱛᱚ ᱵᱟᱝ ᱰᱩᱵᱟᱹᱜ ᱛᱟᱞᱮᱭᱟ ᱢᱚᱡᱽ ᱛᱮ ᱫᱟᱜ ᱞᱮᱠᱷᱟᱱ ᱱᱤᱨᱫᱟᱹᱥᱴᱚ ᱯᱚᱨᱤᱢᱟᱱ ᱨᱮ ᱢᱟᱱᱮ ᱫᱟᱜ ᱞᱮ ᱧᱟᱢᱟ ᱨᱚᱦᱚᱭ ᱫᱟᱲᱮᱭᱟᱜᱼᱟ ᱢᱚᱡᱽ ᱛᱮ ᱞᱮ ᱨᱚᱦᱚᱭ ᱫᱟᱲᱮᱭᱟᱜ ᱜᱮᱭᱟ ᱟᱨ ᱨᱮ ᱮᱴᱟᱜ ᱦᱚᱲ ᱠᱚ ᱞᱮᱠᱟ ᱫᱚ ᱦᱟᱸᱜ ᱟᱞᱮ ᱨᱟᱪᱟ ᱠᱚ ᱥᱮ ᱰᱟᱦᱟᱨ ᱠᱟᱫᱚ ᱦᱟᱸᱜ ᱢᱟᱱᱮ ᱵᱟᱝ ᱫᱟᱜ ᱛᱮ ᱵᱟᱝ ᱩᱱᱩᱢᱚᱜ ᱛᱟᱞᱮ ᱜᱮᱭᱟ ᱛᱚ ᱵᱟᱞᱮ ᱰᱩᱵᱟᱹᱜ ᱜᱮ ᱡᱮᱱᱮᱡ ᱵᱟᱸ ᱛᱚ ᱚᱱᱟ ᱠᱷᱟᱹᱛᱤᱨ ᱛᱮ ᱟᱞᱮ ᱦᱟᱸᱜ ᱢᱟᱱᱮ ᱟ. ᱰᱤ ᱱᱟᱭ-ᱱᱟᱯᱟᱭ ᱜᱤ ᱞᱮ ᱢᱮᱱᱟᱜ ᱞᱮᱭᱟ ᱟᱨ ᱡᱟᱜᱟᱦ-ᱡᱟᱜᱟᱦ ᱛᱮ ᱱᱚᱝᱠᱟ ᱦᱚᱞᱤᱧ ᱧᱮᱞ ᱟᱠᱟᱜ ᱛᱟᱠᱚᱣᱟ ᱡᱮ
ᱦᱳᱭ
ᱦᱳᱭ ᱚᱲᱟᱜ ᱠᱚ ᱥᱮ ᱨᱟᱪᱟ ᱠᱚᱨᱮ ᱦᱚᱸ ᱥᱮ ᱚᱲᱟᱜ ᱠᱚᱨᱮ ᱦᱚᱸ ᱫᱟᱜ ᱠᱚ ᱵᱚᱞᱚ ᱵᱟᱲᱟ ᱠᱚᱜ ᱠᱟᱱᱟ᱾ ᱛᱚᱵᱮ ᱚᱱᱟ ᱚᱠᱛᱚ ᱨᱮ ᱛᱤᱱᱟᱹᱜ ᱚᱥᱩᱵᱤᱫᱷᱟ ᱛᱟᱦᱮᱱ ᱵᱟᱲᱟᱭ ᱞᱟᱹᱜᱤᱫ?
ᱦᱳᱭ ᱟᱞᱤᱧ ᱥᱮᱜ ᱡᱮᱢᱚᱱ ᱦᱳᱭ᱾ ᱜᱚᱝᱠᱮ ᱟᱵᱤᱱ ᱡᱮᱢᱚᱱ ᱵᱤᱱ ᱢᱮᱱ ᱠᱮᱫᱟ ᱟᱹᱞᱤᱧ ᱥᱮᱫ ᱫᱚ ᱚᱱᱠᱟ ᱢᱮᱱ ᱞᱮᱱᱠᱷᱟᱱ ᱫᱚ ᱟᱞᱮ ᱱᱚᱛᱮ ᱫᱚ ᱫᱟᱜ ᱠᱚᱦᱚᱸ ᱟᱭᱢᱟ ᱰᱷᱮᱨ ᱠᱟᱹᱴᱤᱡ ᱫᱟᱜ ᱟᱞᱮᱭᱟᱭ᱾ ᱢᱟᱱᱮ ᱵᱟᱨᱯᱮ ᱫᱤᱱ ᱞᱮᱠᱟ ᱛᱚ ᱢᱮᱱ ᱜᱟᱱᱚᱜᱼᱟ ᱱᱚᱛᱮ ᱫᱚ ᱟᱞᱮ ᱫᱚᱞᱮ ᱯᱩᱨᱟᱹ ᱞᱮ ᱰᱩᱵᱤᱭ ᱜᱚᱫᱚᱜᱼᱟ ᱦᱳᱭ᱾ ᱚᱲᱟᱜ ᱠᱚᱨᱮ ᱫᱚ ᱚᱲᱟᱜ ᱠᱚᱨᱮ ᱦᱚᱸ ᱫᱟᱜ ᱠᱚ ᱵᱚᱞᱚ ᱪᱟᱵᱟᱜᱼᱟ᱾ ᱟᱞᱮ ᱦᱚᱸ ᱥᱚᱢᱚᱛᱚᱞ ᱡᱟᱜᱟ ᱨᱮᱜᱮ ᱠᱟᱱ ᱱᱟᱞᱮ ᱛᱚ ᱟᱞᱮᱥᱮᱫ ᱫᱚ ᱚᱱᱠᱟ ᱢᱮᱱ ᱞᱮᱱᱠᱷᱟᱱ ᱫᱚ ᱢᱤᱱᱤᱼᱼ ᱠᱚᱦᱚᱸ ᱢᱮᱱᱟᱜ ᱟᱠᱟᱜ ᱛᱟᱞᱮᱭᱟ ᱡᱩᱫᱤ ᱵᱟᱭ ᱫᱟᱜ ᱨᱮᱦᱚᱸ ᱟᱞᱮ ᱩᱜᱼᱼ ᱢᱟᱱᱮ ᱚᱱᱠᱟ ᱨᱮᱫᱚ ᱮᱴᱠᱮᱴᱚᱬᱮ ᱨᱮᱫᱚ ᱵᱟᱞᱮ ᱧᱩᱨᱩᱜᱼᱟ᱾
ᱦᱳᱭ ᱦᱳᱭ ᱦᱳᱭ ᱟᱞᱮ ᱫᱚ ᱦᱟᱸᱜ ᱜᱚᱝᱠᱮ ᱚᱱᱠᱟ ᱢᱤᱱᱤ ᱥᱮ ᱢᱚ ᱴᱚᱨ ᱥᱮᱱ ᱢᱮᱥᱤᱱ ᱠᱚᱫᱚ ᱦᱟᱸᱜ ᱵᱟᱹᱱᱩᱜ ᱟᱠᱟᱜ ᱛᱟᱞᱮᱭᱟ ᱟᱨ ᱡᱟᱹᱥᱼᱼ ᱛᱮ ᱵᱷᱟᱜ ᱜᱮᱦᱟᱸᱜ ᱢᱟᱱᱮ ᱥᱮᱨᱢᱟ ᱨᱮᱞᱮ ᱵᱷᱚᱨᱚᱥᱟᱼᱟ ᱞᱟᱦᱟ ᱛᱮᱢᱟ ᱡᱮᱞᱮᱠ ᱠᱮ ᱵᱮᱱ ᱢᱮᱱ ᱠᱮᱭ ᱠᱮᱱᱮᱞ ᱥᱮ ᱡᱷᱟᱹᱯᱟᱹᱭ ᱛᱟᱦᱮᱸ ᱠᱟᱱᱟ ᱛᱚ ᱚᱸᱰᱮᱱᱟᱜ ᱫᱟᱜ ᱞᱮ ᱧᱟᱢ ᱵᱟᱲᱟᱭᱮ ᱠᱟᱱ ᱛᱟᱦᱮᱱᱟ᱾ ᱛᱚᱵᱮ ᱚᱠᱟᱴᱟᱜ ᱰᱮᱢ ᱥᱮ ᱚᱱᱟ ᱵᱟᱸᱫᱷᱟᱱ ᱵᱚᱱ ᱢᱮᱛᱟᱜ ᱠᱟᱱᱟ ᱛᱚ ᱚᱱᱟ ᱵᱟᱸᱫᱷᱟᱞ ᱢᱟᱱᱮᱜ ᱢᱤᱜ ᱚᱠᱛᱮ ᱟᱹᱰᱤᱜᱟᱱ ᱡᱟᱹᱥᱛᱤ ᱫᱟᱜ ᱯᱮᱨᱮᱜ ᱞᱟᱦᱟᱜ ᱛᱚᱵᱮ ᱵᱟᱱᱟᱨ ᱜᱮᱼᱼ ᱵᱟᱱᱟᱨ ᱵᱟᱸᱫᱷᱟᱞ ᱜᱮ ᱢᱤᱼᱫᱷᱟᱶ ᱨᱮ ᱵᱚᱜᱚᱭᱚᱜ ᱛᱟᱦᱮᱱᱟ ᱵᱚᱜᱚᱭ ᱦᱮ ᱵᱚᱜᱚᱭᱮᱱᱟ ᱛᱚᱵᱮ ᱟᱹᱰᱤ ᱢᱟᱨᱟᱝ ᱮᱨᱤᱭᱟᱛᱮ ᱵᱚᱜᱚᱭᱮᱱ ᱠᱷᱟᱱ ᱫᱚ ᱛᱮ ᱵᱩ ᱰᱮᱱ ᱚᱱᱟ ᱥᱩᱨ ᱥᱩᱯᱩᱨ ᱨᱮᱱ ᱦᱚᱲ ᱫᱚ ᱟᱹᱰᱤ ᱜᱟᱱ ᱜᱮ ᱠᱚ ᱰᱩᱵᱟᱹᱭᱱᱟ᱾
ᱦᱳᱭ᱾
ᱟᱨ ᱩᱱᱠᱩᱣᱟᱜ ᱦᱚᱸ ᱦᱟᱥᱟᱭ ᱵᱟᱹᱲᱤᱡ ᱠᱮᱜ ᱛᱟᱠᱚᱣᱟ ᱵᱚᱜᱚᱭᱮᱱ ᱠᱷᱟᱹᱛᱤᱨ ᱛᱮ ᱚᱸᱰᱮ ᱜᱟᱰᱟ ᱵᱮᱱᱟᱣ ᱩᱛᱟᱹᱨᱮᱱᱟ ᱛᱚ᱾ ᱜᱟᱰᱞᱟ ᱩᱛᱟᱹᱨ ᱪᱟᱵᱟᱭᱮᱱᱟ ᱛᱚ ᱡᱮᱦᱳᱠ ᱚᱱᱟ ᱵᱟᱸᱫᱷᱟᱞ ᱵᱚᱜᱚᱭᱮᱱ ᱠᱷᱟᱡᱽ ᱫᱚ ᱮᱱᱛᱮᱫ ᱛᱷᱚᱲᱟ ᱢᱩᱥᱠᱤᱞ ᱨᱮᱞᱮ ᱯᱟᱲᱟᱣᱱᱟ᱾ ᱚᱠᱚᱭ ᱠᱩ ᱴᱷᱮᱡ ᱮᱱᱛᱮ ᱫᱟᱜ ᱚᱠᱚᱭ ᱠᱚ ᱮᱱᱛᱮ ᱫᱟᱜ ᱠᱩ ᱧᱟᱢ ᱠᱮᱜ ᱩᱱᱠᱩ ᱢᱟ ᱫᱟᱜ ᱧᱟᱢ ᱠᱷᱟᱹᱛᱤᱨ ᱛᱮ ᱢᱩᱥᱠᱤᱞ ᱠᱚ ᱯᱟᱲᱟᱣᱮᱱ ᱛᱚᱵᱮ ᱟᱞᱮ ᱫᱚᱦᱟᱜ ᱱᱚᱝᱠᱟᱭᱱᱟᱞᱮ ᱟᱞᱮ ᱫᱟᱜ ᱵᱟᱝ ᱧᱟᱢ ᱠᱷᱟᱹᱛᱤᱨ ᱛᱚ ᱢᱩᱥᱠᱤᱞ ᱨᱮᱞᱮ ᱯᱟᱲᱟᱣᱱᱟ ᱛᱚ ᱡᱮᱦᱳᱠᱼᱼ ᱫᱟᱜ ᱡᱮᱦᱮᱛᱩ ᱩᱱᱠᱩ ᱧᱟᱢᱟ ᱚᱠᱚᱭ ᱛᱚ ᱩᱱᱠᱩᱣᱟᱜ ᱦᱟᱥᱟ ᱡᱮᱦᱮᱛᱩ ᱟᱭᱢᱟ ᱜᱟᱱ ᱜᱮ ᱛᱮ ᱫᱷᱚᱝᱥᱚ ᱠᱮᱛᱟᱭ, ᱜᱟᱰᱟ ᱨᱮ ᱯᱩᱨᱤ ᱵᱚᱨᱛᱚᱱᱟ ᱠᱷᱮᱛ ᱠᱳ ᱪᱮᱜ ᱠᱩ᱾ ᱛᱚ ᱡᱟᱭᱦᱳᱠ ᱚᱱᱟ ᱵᱟᱱᱫᱷᱟᱞ ᱢᱟᱱᱮ ᱛᱚᱞ ᱪᱚᱭ ᱞᱟᱹᱜᱤᱫ ᱛᱮ ᱚᱱᱠᱟᱜᱮ ᱞᱮ ᱟᱹᱨᱡᱤ ᱵᱟᱲᱟ ᱞᱮᱫᱟ ᱛᱚᱵᱮ ᱢᱮᱭᱟ ᱫᱚ ᱦᱟᱸᱜ ᱠᱩ ᱟᱨ ᱛᱚᱞ ᱵᱟᱲᱟ ᱦᱚᱪᱚ ᱠᱮᱫ ᱛᱟᱞᱮᱭᱟ᱾ ᱥᱚᱨᱠᱟᱨ ᱦᱚᱛᱮ ᱛᱮᱜᱮ ᱟᱨ ᱱᱤᱭᱟᱹ ᱫᱚ ᱦᱟᱸ ᱟᱹᱣᱨᱤ ᱠᱚ ᱤᱭᱟᱹᱭ ᱛᱟᱞᱮᱭᱟ ᱟᱫᱚ ᱟᱫᱚ ᱚᱱᱟ ᱦᱩᱭ ᱞᱮᱱ ᱠᱷᱟᱸᱡ ᱦᱟᱸᱜ ᱯᱟᱥᱮᱜ ᱡᱷᱮᱯᱮ ᱜᱚᱱᱟᱜ ᱫᱟᱜ ᱫᱚ ᱯᱟᱥᱮᱡ ᱦᱟᱸᱜ ᱞᱮ ᱧᱟᱢᱟ ᱦᱟᱸᱜᱼᱟ᱾ ᱥᱮ ᱚᱱᱠᱟ ᱟᱥᱚᱜ ᱠᱟᱱᱟᱭ᱾
ᱦᱳᱭ᱾ ᱟᱨ ᱜᱚᱝᱠᱮ ᱡᱮᱢᱚᱱ ᱟᱹᱞᱤᱧ ᱱᱚᱛᱮ ᱞᱤᱧ ᱢᱮᱱ ᱞᱮᱱᱠᱷᱟᱱ ᱫᱚ ᱟᱞᱮ ᱱᱚᱛᱮ ᱫᱚ᱾ ᱡᱩᱫᱤ ᱦᱳᱭᱛᱳ ᱚᱱᱠᱟ ᱡᱩᱫᱤ ᱜᱟᱰᱟ ᱢᱩᱸᱰᱩ ᱠᱚᱨᱮᱼᱼ ᱢᱟᱱᱮ ᱰᱷᱮᱨ ᱵᱩᱱ ᱫᱟᱜ ᱵᱟᱲᱟᱭᱟ ᱛᱚᱠᱷᱚᱱ ᱡᱩᱫᱤ ᱰᱩᱵᱩᱡᱚᱜ ᱠᱷᱟᱱ ᱫᱚ᱾ ᱟᱫᱚ ᱚᱱᱠᱟ ᱢᱮᱱ ᱞᱮᱠᱷᱟᱡ ᱫᱚ ᱡᱟᱦᱟᱸᱭ ᱠᱚᱣᱟᱜ ᱢᱟᱱᱮ ᱦᱟᱥᱟ ᱚᱲᱟᱜ ᱠᱚ ᱢᱮᱱᱟᱜ ᱠᱟᱫ ᱛᱟᱠᱚᱣᱟ᱾
ᱦᱳᱭ
ᱚᱱᱟ ᱢᱮᱱᱠᱷᱟᱱ ᱫᱚ ᱩᱱᱠᱩ ᱫᱚ ᱢᱟᱱᱮᱼᱼ ᱡᱩᱫᱤ ᱠᱚ ᱰᱩᱵᱩᱡᱚᱜᱼᱟ ᱛᱟᱦᱞᱮ ᱩᱱᱠᱩ ᱫᱚᱠᱚ ᱮᱨ ᱯᱚᱨᱮ ᱫᱚ ᱚᱱᱟ ᱦᱟᱥᱟ ᱚᱲᱟᱜ ᱫᱚ ᱤᱭᱟᱹ ᱪᱟᱵᱟᱜᱼᱼ ᱛᱚ ᱫᱷᱟᱥᱩᱲ ᱪᱟᱵᱟᱜ-ᱟ ᱛᱚ ᱫᱟᱜ ᱛᱮ ᱟᱫᱚ ᱫᱷᱟᱥᱩᱲ ᱞᱮᱠᱷᱟᱡ ᱟᱫᱚᱼᱼ ᱚᱠᱟᱨᱮ ᱠᱚ ᱛᱟᱦᱮᱱᱟ ᱦᱚᱲ ᱫᱚ᱾ ᱟᱫᱚ ᱚᱱᱟ ᱫᱤᱠ ᱫᱤᱭᱮ ᱫᱚ ᱟᱫᱚ ᱟᱞᱮ ᱱᱚᱰᱮ ᱫᱚ ᱵᱞᱚᱠ ᱠᱷᱚᱱ ᱢᱤᱫᱴᱟᱝ ᱯᱳᱨᱚᱥᱚᱵᱷᱟ ᱢᱮᱱᱟᱜ ᱟᱠᱟᱫᱟ᱾
ᱦᱚᱭ᱾
ᱦᱳᱭ ᱚᱱᱟ ᱯᱳᱨᱚᱥᱚᱵᱷᱟ ᱠᱷᱚᱱᱟᱜ ᱟᱫᱚ ᱟᱹ ᱩᱝᱠᱩ ᱧᱮᱧᱮᱞ ᱠᱚᱠᱚ ᱦᱤᱡᱩᱜᱼᱟ ᱛᱚ ᱟᱫᱚ ᱧᱮᱞ ᱦᱮᱜ ᱠᱟᱛᱮ ᱟᱫᱚ ᱚᱱᱠᱟ ᱛᱟᱦᱞᱮ ᱚᱲᱟᱜ ᱠᱚ ᱠᱚ ᱧᱮᱞ ᱤᱫᱤ ᱛᱟᱠᱚᱣᱟ ᱡᱮ ᱨᱟᱹᱯᱩᱫ ᱠᱟᱱ ᱛᱟᱠᱚᱣᱟ ᱛᱟᱦᱞᱮ ᱚᱝᱠᱟ ᱮᱸ ᱤᱭᱟᱹ ᱠᱟᱛᱮᱜ ᱢᱤᱫᱴᱮᱱ ᱠᱷᱟᱛᱟ ᱨᱮᱠᱚ ᱚᱞ ᱤᱫᱤᱭᱟ ᱚᱞ ᱤᱫᱤ ᱠᱟᱛᱮᱜ ᱟᱨ ᱮᱠᱟᱣᱩᱱᱴ ᱵᱳᱭ ᱠᱚᱠᱚ ᱤᱫᱤ ᱛᱟᱠᱚᱣᱟ, ᱮᱠᱟᱣᱩᱴ ᱱᱟᱢᱵᱟᱨ᱾ ᱠᱚᱣᱟ, ᱛᱚ ᱚᱱᱟᱨᱮ ᱟᱫᱚ ᱟᱠᱚ ᱠᱚ ᱢᱮᱛᱟ ᱠᱚᱣᱟ ᱡᱮ ᱚᱲᱟᱜ ᱟᱯᱮ ᱫᱚ ᱛᱟᱦᱟᱞᱮ ᱚᱲᱟᱜ ᱞᱮ ᱮᱢᱟᱣ ᱯᱮᱭᱟ ᱟᱫᱚ ᱳᱭ ᱚᱱᱟ ᱠᱚ ᱚᱲᱟᱜ ᱠᱚᱠᱚ ᱧᱟᱢ ᱵᱟᱲᱟᱭ ᱜᱮᱭᱟ, ᱫᱚᱢᱮ ᱟᱭᱢᱟ ᱦᱚᱲ ᱜᱮ᱾
ᱦᱚᱭ᱾
ᱛᱚ ᱟᱯᱮ ᱚᱱᱛᱮ ᱵᱤᱱ ᱢᱮᱱ ᱠᱮᱫᱟ ᱡᱚᱠᱷᱚᱱ ᱡᱮ ᱚᱱ ᱠᱟ ᱵᱟᱹᱱᱩᱜ ᱛᱟᱯᱮ ᱜᱮᱭᱟ ᱛᱚ ᱚᱱᱠᱟ ᱞᱮᱠᱟᱛᱮ ᱚᱝᱠᱟ ᱥᱚᱨᱠᱟᱨ ᱠᱷᱚᱱᱟᱜ ᱟᱹ ᱚᱲᱟᱜ ᱠᱚᱠᱚ ᱮᱢ ᱠᱟᱜ ᱯᱮᱭᱟ ᱥᱮ ᱵᱟᱝ?
ᱥᱚᱨᱠᱟᱨᱤ ᱚᱲᱟᱜ ᱚᱠᱟᱴᱟᱜ ᱢᱟᱱᱮ ᱚᱠᱚᱭ ᱠᱚ ᱵᱟᱠᱩ ᱧᱟᱢ ᱠᱟᱜ ᱱᱮ ᱯᱤ ᱮᱢ ᱡᱳᱡᱚᱱᱟ ᱥᱮ ᱯᱤ ᱮᱢ ᱟᱣᱟᱥ ᱡᱳᱡᱚᱱᱟ ᱚᱱᱠᱟ ᱜᱮ ᱦᱟᱸᱜ ᱢᱤᱫᱴᱮᱡ ᱟ ᱤᱥ ᱠᱮᱢ ᱵᱟᱹᱱᱩᱜᱼᱟ᱾ ᱛᱚ ᱱᱚᱣᱟ ᱫᱚ ᱦᱟᱸᱜ ᱞᱮ ᱧᱟᱢ ᱵᱟᱲᱟᱣ ᱠᱟᱜ ᱜᱮᱭᱟ, ᱟᱭᱢᱟ ᱦᱚᱲᱜᱤ ᱟᱨ ᱚᱠᱚᱭ ᱠᱚ ᱛᱮ ᱵᱟᱠᱩ ᱧᱟᱢ ᱠᱟᱜ ᱩᱝᱠᱩ ᱦᱚᱸᱠᱚ ᱧᱟᱢᱮᱜ ᱠᱟᱱ ᱜᱮᱭᱟ ᱢᱤᱫᱴᱮᱱ ᱚᱝᱠᱟ ᱥᱮ ᱥᱚᱱ ᱦᱤᱥᱟᱹᱵ ᱛᱮ-ᱛᱮ ᱦᱤᱡᱩᱜᱼᱟ ᱵᱟᱝ ᱢᱮᱱᱮᱜ ᱛᱤᱱᱟᱹᱜ ᱜᱟᱱ ᱪᱚᱝ ᱦᱟᱸᱜ᱾ ᱵᱚᱪᱷᱚᱨ ᱨᱮ, ᱛᱚ ᱚᱱᱟ ᱢᱟ ᱢᱮᱱᱟᱜ ᱜᱮᱭᱟ, ᱛᱚᱵᱮ ᱚᱱᱟ-ᱚᱱᱟ-ᱚᱱᱟ ᱵᱟᱫ ᱛᱮ ᱦᱚᱸ ᱚᱠᱟᱴᱟᱜ ᱡᱮᱞᱮᱠᱟ ᱵᱮᱱ ᱢᱮᱱ ᱠᱮᱭᱟ ᱛᱚ ᱯᱩᱨᱟᱹᱯᱩᱨᱤ ᱯᱨᱚᱠᱨᱤᱛᱤ ᱨᱮᱭᱟᱜ ᱚᱠᱟᱴᱟᱜ ᱫᱩᱨᱡᱜᱽ ᱥᱮ ᱪᱮᱫ ᱪᱚᱝ ᱚᱱᱠᱟᱜᱮ ᱫᱩᱨᱜᱷᱚᱴᱚᱱᱟ ᱪᱮᱫ ᱠᱚᱪᱚᱝ ᱦᱩᱭᱱᱟ ᱛᱚ ᱚᱱᱟ ᱠᱷᱮᱛᱨᱚ ᱨᱮ ᱦᱚᱳᱭᱛᱳ ᱦᱚᱲᱟᱜ ᱚᱲᱟᱜ ᱠᱩ ᱞᱚᱭᱱᱟ᱾ ᱥᱮ ᱰᱩᱵᱟᱹᱭ ᱱᱟᱥᱮ, ᱵᱟᱹᱲᱤᱜ ᱱᱟᱥᱮ, ᱫᱷᱚᱝᱥᱚᱭᱮᱱ ᱛᱟᱠᱚᱣᱟ᱾ ᱱᱚᱣᱟ ᱠᱚ ᱵᱤᱥᱚᱭ ᱛᱮ ᱥᱚᱨᱠᱟᱨ ᱴᱷᱮᱱ ᱢᱟᱱᱮ ᱟᱹᱨᱡᱤ ᱞᱮᱠᱷᱟᱱ ᱢᱟᱱᱮ ᱧᱟᱢ ᱫᱚ ᱧᱟᱢᱮᱜ ᱠᱟᱱ ᱜᱮᱭᱟ᱾
ᱟᱫᱚ ᱵᱟᱝ ᱫᱚ ᱵᱟᱝ ᱟᱫᱚ ᱚᱱᱮ ᱠᱚ ᱢᱮᱱᱟ ᱛᱤᱱᱟᱹᱜ ᱚᱠᱟ ᱦᱤᱞᱳᱜ ᱪᱚᱝ ᱦᱟᱸᱜ ᱧᱟᱢᱚᱜ᱾ ᱛᱚᱵᱮ ᱧᱟᱢᱮ ᱠᱟᱱ ᱜᱤᱭᱟ ᱠᱩ ᱢᱚᱡᱽ ᱛᱮ ᱟᱹᱨᱡᱤ ᱡᱟᱹᱨᱩᱲᱟ ᱟᱨ ᱚᱱᱟ ᱩᱱᱠᱩ ᱢᱚᱡᱽ ᱢᱮᱛᱟᱣ ᱠᱩ ᱡᱟᱹᱨᱩᱲᱟ, ᱚᱱᱟᱝ ᱠᱟ᱾ ᱟᱨ ᱧᱟᱢ ᱵᱟᱲᱟᱣ ᱠᱟᱜ ᱜᱤᱭᱟ ᱠᱩ᱾
ᱦᱳᱭ᱾ ᱟᱨ ᱜᱚᱢᱠᱮ ᱛᱟᱦᱚᱞᱮ ᱱᱚᱜᱼᱚ ᱱᱚᱝᱠᱟ ᱧᱩ ᱫᱟᱜ ᱠᱚᱫᱚ ᱚᱱᱠᱟ ᱡᱮᱢᱚᱱ ᱟᱞᱮ ᱱᱚᱛᱮ ᱫᱚᱠᱚ ᱟᱭᱢᱟ ᱜᱟᱱ ᱜᱮ ᱮ ᱚᱲᱟᱜ ᱠᱚᱨᱮ ᱠᱩ ᱥᱩᱨ ᱵᱟᱲᱟ ᱠᱟᱜ ᱠᱚᱣᱟ ᱛᱚ᱾
ᱦᱳᱭ᱾
ᱜᱚᱝᱠᱮ ᱟᱯᱮᱥᱱ ᱫᱚ ᱚᱝᱠᱟ ᱢᱮᱱᱞᱱᱠᱷᱟᱱ ᱫᱚ ᱟᱯᱮᱥᱱ ᱫᱚᱵᱚ ᱥᱩᱨ ᱵᱟᱲᱟ ᱠᱟᱜ ᱯᱮᱭᱟ ᱥᱮ ᱵᱟᱝ ᱚᱝᱠᱟ, ᱮ ᱱᱚᱞ ᱫᱟᱜ ᱠᱚᱫᱚ?
ᱚ ᱦᱳᱭ ᱱᱚᱞ ᱫᱟᱜ ᱫᱚ ᱞᱟᱦᱟᱛᱮ ᱦᱟᱸᱜ ᱢᱟᱱᱮ ᱚᱝᱠᱟ ᱫᱚ ᱵᱟᱝ ᱛᱟᱦᱮᱸ ᱠᱟᱱᱟ᱾
ᱦᱳᱭ ᱦᱳᱭ᱾
ᱟᱨ ᱟᱞᱮ ᱫᱚ ᱦᱟᱸᱜ ᱚᱱᱮ ᱠᱚ ᱢᱮᱱᱟ ᱧᱩ ᱫᱟᱜ ᱢᱟ ᱦᱚᱲᱚ ᱦᱚᱲᱚ ᱦᱚᱭᱛᱚ᱾ ᱰᱷᱚᱠᱚᱡ ᱢᱮᱱᱟᱜ ᱛᱟᱞᱮᱭᱟ ᱱᱤᱡᱮᱨ ᱛᱮᱜᱮᱞᱮ ᱰᱷᱚᱠᱚᱡ ᱨᱮᱱᱟᱜ ᱫᱟᱜ ᱜᱮᱞᱮ ᱧᱩᱭᱟ᱾
ᱦᱳᱭ᱾
ᱛᱟᱣ ᱵᱟᱫ ᱵᱟᱹᱠᱤ ᱮᱢᱟᱱ ᱛᱮᱭᱟᱜ ᱠᱚ ᱰᱟᱹᱵᱨᱟᱹᱜ ᱠᱩ ᱥᱮ ᱠᱤᱪᱨᱤ ᱥᱚᱵᱚᱫ ᱠᱩ ᱡᱩᱫᱤ ᱵᱮᱱ ᱢᱮᱱ ᱠᱷᱟᱱᱡ ᱜᱟᱰᱟ ᱢᱮᱱᱟᱜ ᱥᱮ ᱥᱩᱨ ᱨᱮ ᱚᱸᱰᱮᱞ ᱞᱮ ᱪᱟᱞᱟᱜᱼᱟ᱾ ᱛᱚᱵᱮ ᱠᱮᱥᱳᱫ ᱫᱤᱱ ᱵᱟᱨ ᱵᱟᱨ ᱵᱟᱨ ᱯᱮ ᱵᱚᱪᱷᱚᱨ ᱞᱟᱦᱟ ᱜᱮ ᱦᱟᱸᱜ ᱯᱟᱥᱮᱫ ᱚᱱᱟ ᱯᱟᱭᱤᱯ ᱠᱚᱠᱚ ᱵᱟᱹᱭᱥᱟᱹᱣ ᱵᱟᱲᱟ ᱠᱟᱫ ᱞᱮᱭᱟ᱾ ᱛᱚ ᱟᱫᱚ ᱯᱟᱭᱤᱯ ᱠᱩᱠᱚ ᱵᱟᱹᱭᱥᱟᱣ ᱵᱟᱲᱟ ᱟᱠᱟᱫ ᱞᱮᱭᱟ᱾ ᱛᱚᱵᱮ ᱛᱮᱦᱤᱧ ᱫᱷᱟᱹᱨᱤᱡ ᱛᱮᱦᱚᱸ ᱢᱟᱱᱮ ᱫᱟᱜ ᱦᱟᱸᱜ ᱵᱟᱞᱮ ᱧᱟᱢ ᱠᱟᱫᱟ᱾ ᱵᱟᱝ ᱫᱚ ᱵᱟᱠᱚ ᱥᱟᱹᱛ ᱠᱟᱜ ᱦᱟᱸᱜ᱾ ᱵᱟᱝ ᱫᱚ ᱪᱮᱜ, ᱛᱚᱵᱮ ᱟᱹᱣᱨᱤᱞᱮ ᱧᱟᱢᱟ ᱚᱝᱠᱟ ᱫᱚ ᱦᱟᱸᱜ᱾ ᱟᱨ ᱡᱟᱜᱟ ᱡᱟᱜᱟ ᱛᱮᱫᱚ ᱠᱚ ᱧᱟᱢ ᱵᱟᱲᱟ ᱠᱮᱫᱟ᱾
ᱦᱳᱭ ᱦᱳᱭ᱾
ᱠᱤᱪᱷᱩ ᱜᱟᱱ ᱴᱚᱴᱷᱟ ᱠᱚᱨᱮ ᱫᱚᱞᱤᱧ ᱧᱮᱞ ᱫᱟ ᱡᱮ ᱵᱟᱝ ᱚᱱᱛᱮ ᱫᱚ ᱡᱷᱚᱛᱚ ᱫᱟᱜ ᱠᱚᱜᱮ ᱠᱚ ᱟᱲᱟᱜ ᱠᱟᱫᱟ ᱟᱨ ᱟᱹᱞᱤᱧ ᱥᱮᱫ ᱦᱚᱸᱠᱚ ᱟᱲᱟᱜ ᱵᱟᱲᱟ ᱠᱟᱫᱟ ᱛᱚ ᱱᱤᱛᱚᱜ ᱫᱷᱟᱹᱵᱤᱡ ᱛᱮᱫᱚ᱾
ᱦᱳᱭ᱾
ᱛᱚ ᱚᱱᱟ ᱢᱮᱱ ᱞᱮᱱᱠᱷᱟᱱ ᱜᱮ ᱟᱯᱮᱥᱮᱱ ᱫᱚ ᱪᱮᱫ ᱞᱮᱠᱟ ᱪᱚᱝ ᱢᱟᱱᱮ ᱱᱮᱭ ᱡᱟᱹᱱᱤᱡ ᱠᱚ ᱵᱮᱱᱟᱣ ᱠᱟᱜ ᱯᱮᱭᱟ, ᱥᱮ ᱚᱱᱟ ᱠᱷᱟᱹᱛᱤᱨ ᱜᱮ ᱵᱟᱠᱚ ᱟᱲᱟᱜ ᱠᱟᱫ ᱯᱮᱭᱟ, ᱥᱮ ᱪᱮᱫ ᱞᱮᱠᱟ, ᱪᱮᱜ? ᱮᱸᱜ ᱵᱮᱱᱟᱣ ᱵᱮᱱᱟᱣ ᱛᱟᱦᱮᱸᱱ ᱨᱮᱦᱚᱸ ᱵᱟᱠᱚ ᱟᱲᱟᱜ ᱞᱟᱹᱜᱤᱛᱚᱜᱼᱟ ᱥᱮ ᱪᱮᱫᱮᱠᱟ?
ᱚᱱᱟ ᱫᱚ ᱚᱱᱟ ᱠᱚ ᱢᱮᱱᱟ
ᱦᱩᱸ᱾
ᱦᱳᱭᱛᱚ ᱪᱮᱜ ᱪᱚ ᱨᱮᱦᱳᱭᱛᱚ ᱵᱮᱥᱛᱚ ᱜᱮ ᱠᱷᱟᱡ ᱠᱚ ᱦᱳᱭᱛᱳ ᱪᱮᱫ ᱪᱚᱝ ᱠᱷᱟᱹᱛᱟᱹᱨ ᱛᱮ ᱯᱟᱥᱮ ᱚᱱᱟ ᱠᱟᱹᱢᱤ ᱦᱳᱭᱛᱳ ᱮᱥᱛᱚᱜᱤᱛᱚ ᱢᱮᱱᱟᱜ ᱠᱷᱟᱡ ᱟᱨ ᱵᱟᱝ ᱠᱷᱟᱱ ᱚᱱᱮ ᱠᱚ ᱢᱮᱱᱟ ᱚᱱᱟ ᱫᱚ ᱛᱮᱫ ᱪᱮᱠᱟ ᱞᱮᱠᱷᱟᱡ ᱫᱚ ᱛᱮᱜ ᱱᱤᱛ ᱫᱷᱟᱹᱨᱤᱡ ᱫᱚ ᱛᱮᱜ ᱟᱨᱟᱢ ᱥᱮ ᱦᱩᱭᱩᱜ ᱨᱮᱭᱟᱜ ᱫᱚᱨ ᱠᱟᱨ ᱛᱟᱦᱮᱸ ᱠᱟᱱᱟ᱾ ᱛᱤᱱᱟᱹᱜ ᱜᱟᱱ ᱪᱟᱞᱟᱣᱮᱱ ᱵᱚᱪᱷᱚᱨ ᱨᱮᱠᱚ ᱦᱤᱥᱟᱹᱛ ᱠᱟᱫᱟ ᱚᱱᱟ ᱠᱚ ᱡᱷᱚᱛᱚ᱾ ᱟᱫᱚ ᱡᱮᱦᱳᱠ ᱚᱱᱟ ᱠᱩ ᱠᱚᱢᱯᱞᱤᱴ ᱞᱟᱹᱜᱤᱫ ᱛᱮᱢᱟ ᱢᱤᱫ ᱵᱚᱪᱷᱚᱨ ᱥᱚᱢᱚᱭ ᱢᱟ ᱦᱟᱸᱜ ᱵᱟᱝ ᱡᱩᱲᱩᱲ ᱜᱮᱭᱟ᱾ ᱟᱫᱚ ᱚᱱᱟ ᱠᱷᱟᱹᱛᱤᱨ ᱛᱮ ᱟᱹᱞᱤᱧ ᱞᱤᱧ ᱦᱩᱫᱤᱥᱚᱜᱼᱟ ᱦᱳᱭᱛᱚ ᱪᱮᱜ ᱪᱚᱝ ᱠᱷᱟᱹᱛᱤᱨ ᱛᱮ ᱦᱟᱸᱜ ᱢᱟᱱᱮ ᱮᱥᱛᱷᱚᱜᱤᱛ ᱫᱚᱦᱚ ᱠᱟᱫᱟ ᱠᱚ ᱠᱟᱹᱢᱤ ᱫᱚ ᱦᱟᱸᱜ᱾ ᱵᱟᱝ ᱫᱚ ᱯᱚᱭᱥᱟ ᱵᱟᱵᱚᱫ ᱛᱮ ᱵᱟᱝ ᱫᱚ ᱪᱮᱫ ᱵᱟᱵᱚᱫ ᱛᱮ ᱵᱟᱝ ᱫᱚ ᱦᱟᱸᱜ ᱚᱱᱟ ᱫᱚ ᱮᱱᱛᱮᱫ ᱢᱟᱱᱮ ᱩᱱᱠᱩᱣᱟᱜ ᱠᱟᱛᱷᱟ ᱠᱟᱱᱟ ᱛᱚ ᱟᱹᱞᱤᱧ ᱢᱟ ᱵᱟᱹᱞᱤᱧ ᱵᱟᱰᱟᱭ ᱠᱮᱭᱟ᱾
ᱦᱳᱭ ᱜᱚᱢᱠᱮ᱾ ᱚᱱᱟ ᱫᱚ ᱟᱭᱢᱟ ᱦᱚᱲ ᱜᱮ ᱟᱵᱚ ᱫᱚ ᱵᱟᱵᱚᱱ ᱞᱟᱹᱭ ᱫᱟᱲᱮᱭᱟᱜᱼᱟ ᱛᱚ, ᱚᱱᱟ ᱠᱚ ᱤᱢᱱᱤ ᱛᱮ ᱵᱟᱠᱷᱟᱱ
ᱦᱳᱭ ᱚᱱᱟ ᱠᱩ ᱡᱮᱞᱮᱠᱟ ᱡᱮᱦᱮᱛᱩ ᱟᱵ ᱚᱱᱟ ᱠᱚᱨᱮᱱ ᱦᱚᱲ ᱦᱚᱸ ᱟᱵᱩ ᱢᱟᱜ ᱵᱚᱱ ᱵᱟᱝ ᱠᱟᱱ ᱜᱮᱭᱟ, ᱚᱱᱟᱛᱮ ᱵᱟᱵᱚᱱ ᱵᱟᱰᱟᱭ ᱧᱟᱢᱮᱫ ᱠᱟᱱᱟ᱾ ᱚᱱᱟ ᱫᱚ ᱢᱤᱫᱴᱮᱡ ᱮᱥᱠᱮᱢ ᱠᱟᱱᱟ ᱵᱟᱝ? ᱢᱟᱱᱮ ᱡᱚᱞ ᱡᱤᱵᱚᱱ ᱡᱚᱞ ᱡᱤᱵᱚᱱ ᱢᱤᱫᱴᱮᱡ ᱮᱥᱠᱮᱢ ᱡᱮ ᱦᱚᱠ ᱱᱚᱣᱟ ᱫᱚ ᱮᱛᱮᱜ ᱡᱚᱛᱚ ᱡᱟᱜᱟ ᱨᱮᱜᱮ ᱠᱚ ᱮᱢᱚᱜ ᱮᱢᱚᱜ ᱠᱟᱱᱟ, ᱥᱮᱠᱚ ᱮᱢ ᱵᱟᱲᱟ
ᱦᱳᱭ ᱦᱳᱭ ᱦᱳᱭ, ᱡᱮᱢᱚᱱ ᱟᱵᱚ ᱡᱮᱢᱚᱱ